ᱦᱮᱸ ᱦᱮᱞᱳ ᱟᱹᱞᱤᱧ ᱟᱸᱡᱚᱢᱚᱜ ᱠᱟᱱᱟ ᱦᱮᱞᱳ ᱟᱞᱤᱧᱟᱜ ᱨᱚᱲ ᱟᱸᱡᱚᱢ ᱠᱟᱱᱟ ᱦᱮᱸ ᱡᱚᱦᱟᱨ ᱜᱮ ᱨᱚᱲ ᱨᱚᱲ ᱵᱷᱟᱹᱜᱤ ᱧᱚᱜ ᱟᱸᱡᱚᱢᱚᱜ ᱠᱟᱱᱟ ᱟᱞᱤᱧᱟᱜ?
ᱦᱮᱸ ᱡᱚᱢᱚᱜ ᱠᱟᱱᱟ?
ᱦᱮᱸ ᱨᱚᱲ ᱟᱼᱟᱡᱚᱢᱚᱜ ᱠᱟᱱᱟ
ᱦᱮᱞᱳᱻ
ᱦᱮᱸ ᱦᱮᱞᱳᱣ
ᱦᱮᱸ ᱟᱡᱢᱚᱜ ᱠᱟᱱᱟ ᱛᱚ?
ᱦᱮᱸ ᱟᱸᱡᱚᱢᱚᱜ ᱠᱟᱱᱟ
ᱛᱮᱦᱤᱧ ᱫᱚ ᱛᱟᱦᱟᱞᱮ ᱦᱮᱸ ᱞᱟᱹᱭ ᱛᱟᱞᱟᱝ ᱢᱮ
ᱟᱵᱚᱣᱟᱜ ᱥᱚᱢᱟᱡᱽ ᱨᱮ ᱚᱱᱟ ᱠᱩ ᱥᱚᱝᱥᱠᱟᱨ ᱡᱟᱹᱥᱛᱤ ᱠᱟᱨᱛᱮ ᱧᱮᱞ ᱧᱟᱢᱚᱜ ᱠᱟᱱᱟ ᱚᱱᱟ ᱤᱫᱤ ᱠᱟᱛᱮᱜ ᱜᱟᱞᱢᱟᱨᱟᱣ ᱞᱮᱠᱷᱟᱱ
ᱦᱮᱸ ᱦᱮᱸ ᱮᱠᱟᱞ ᱮᱠᱟᱞ ᱞᱟᱹᱠᱛᱤ ᱦᱮᱱᱟᱜᱼᱟ ᱱᱚᱣᱟ ᱠᱚ ᱤᱧᱟᱹᱜ ᱩᱭᱦᱟᱹᱨ ᱛᱮ ᱫᱚ ᱱᱚᱣᱟ ᱠᱚ ᱫᱚ ᱢᱟᱱᱮ ᱜᱟᱞᱚᱪ ᱥᱮ ᱟᱨ ᱟᱹᱛᱩ ᱠᱚᱨᱮ ᱥᱤᱠᱷᱱᱟᱹᱛᱟᱱ ᱦᱚᱲ ᱠᱚ ᱱᱚᱣᱟ ᱠᱟᱛᱷᱟ ᱠᱚ ᱵᱟᱨᱮᱛᱮ ᱜᱟᱞᱢᱟᱨᱟᱣ ᱥᱮ ᱱᱚᱣᱟ ᱠᱚ ᱵᱟᱨᱮᱛᱮ ᱪᱟᱨᱪᱟᱣ ᱥᱮ ᱟᱵᱚᱣᱟᱜ ᱡᱟᱦᱟᱸ ᱦᱮᱯᱮᱨᱟᱣ ᱥᱮ ᱡᱟᱦᱟᱱᱟᱜ ᱠᱚ ᱚᱱᱮ ᱵᱚᱞ ᱠᱷᱮᱞᱟᱹᱰ ᱨᱮ ᱵᱚᱱ ᱫᱚᱦᱚᱭᱮᱫᱟ ᱟᱨᱠᱤ ᱥᱮ ᱡᱟᱦᱟᱱᱟᱜ ᱠᱚ ᱢᱤᱫᱴᱟᱝ ᱯᱨᱳᱜᱨᱟᱢ ᱥᱮ ᱚᱱᱩᱥᱴᱷᱟᱱ ᱵᱚᱱ ᱫᱚᱦᱚᱭᱮᱫᱟ ᱟᱨᱠᱤ ᱱᱚᱶᱟ ᱠᱟᱛᱷᱟ ᱠᱚ ᱚᱸᱰᱮ ᱪᱟᱨᱪᱟᱣ ᱥᱮ ᱜᱟᱞᱚᱪ ᱢᱚᱱᱮ ᱦᱩᱭᱩᱜ ᱠᱟᱱᱟ ᱟᱹᱰᱤ ᱞᱟᱹᱠᱛᱤ ᱦᱮᱱᱟᱜᱼᱟ ᱟᱨᱠᱤ ᱟᱨ ᱱᱚᱣᱟ ᱠᱚ ᱠᱟᱛᱷᱟ ᱫᱚ ᱡᱩᱫᱤ ᱵᱟᱵᱚᱱ ᱥᱚᱫᱚᱨᱟ ᱥᱮ ᱪᱮᱫᱟᱜ ᱥᱮ ᱱᱤᱛᱚᱜ ᱦᱚᱸ ᱧᱮᱞᱚᱜ ᱠᱟᱱ ᱜᱮᱭᱟ ᱱᱚᱜᱼᱚᱭ ᱡᱮᱢᱚᱱ ᱟᱹᱰᱤ ᱨᱚᱠᱚᱢᱟᱜ ᱜᱮ ᱚᱱᱠᱟ ᱡᱟᱦᱟᱸ ᱢᱟᱱᱮ ᱵᱟᱹᱲᱤᱡ ᱪᱤᱱᱛᱟᱹ ᱵᱷᱟᱵᱱᱟ ᱡᱟᱦᱟᱸ ᱦᱮᱱᱟᱜᱼᱟ ᱥᱮ ᱵᱟᱹᱲᱤᱡ ᱢᱚᱱᱮ ᱨᱮ ᱢᱤᱫᱴᱟᱝ ᱩᱭᱦᱟᱹᱨ ᱦᱮᱱᱟᱜᱼᱟ ᱟᱨᱠᱤ ᱚᱱᱟ ᱠᱚᱫᱚ ᱵᱟᱝ ᱥᱟᱯᱷᱟ ᱟᱠᱟᱱᱟ ᱥᱮ ᱟᱫᱚ ᱛᱟᱦᱚᱞᱮ ᱵᱟᱠᱚ ᱢᱮᱱᱟ ᱱᱤᱡᱟᱹ ᱟᱯᱱᱟᱜ ᱡᱩᱫᱤ ᱢᱚᱱᱮᱢ ᱥᱟᱯᱷᱟᱭᱼᱟ ᱛᱚᱵᱮᱱᱟ ᱫᱤᱥᱚᱢ ᱦᱚᱭᱛᱚ ᱥᱟᱯᱷ ᱟ ᱱᱚᱜᱼᱚ ᱱᱚᱝᱠᱼᱟ ᱦᱮᱱᱟᱜ ᱵᱚᱱᱟᱜ ᱦᱮ ᱡᱮᱢᱚᱱ ᱦᱩᱭᱩᱜ
ᱟᱹᱰᱤ ᱡᱚᱛᱷᱟᱛ ᱠᱟ ᱠᱟᱛᱷᱟ ᱜᱮᱵᱤᱱ ᱢᱮᱱ ᱟᱠᱟᱫᱼᱟ ᱟᱵᱚᱣᱟᱜ ᱡᱩᱫᱤ ᱢᱚᱱᱮ ᱵᱟᱝ ᱛᱟᱦᱮᱱᱟ, ᱵᱟᱝ ᱥᱟᱯᱟᱜᱼᱟ ᱢᱚᱱᱮ ᱜᱮ ᱛᱟᱦᱚᱞᱮ ᱟᱵᱚ ᱢᱤᱫᱴᱮᱱ ᱟᱛᱳ ᱦᱚᱸ ᱵᱟᱵᱚᱱ ᱥᱟᱯᱷᱟ ᱫᱟᱲᱮᱭᱟᱜᱼᱟ ᱥᱮ ᱟᱵᱚ ᱢᱤᱫ ᱫᱤᱥᱚᱢ ᱦᱚᱸ ᱵᱟᱵᱚᱱ ᱥᱟᱯᱷᱟ ᱫᱟᱲᱮᱭᱟᱜᱼᱟ, ᱟᱵᱚᱣᱟᱜ ᱥᱚᱢᱟᱡᱽ ᱨᱮ ᱜᱮ ᱱᱤᱛᱚᱜ ᱡᱟᱹᱥᱛᱤ ᱠᱟᱨᱛᱮ ᱠᱩᱥᱚᱝᱥᱠᱟᱨ ᱫᱚ ᱧᱮᱞ ᱧᱟᱢᱚᱜ ᱠᱟᱱᱟ ᱡᱟᱦᱟᱸ ᱢᱮᱱᱟᱜ ᱠᱚᱣᱟ ᱮᱴᱟᱜ ᱡᱟᱹᱛᱤ ᱠᱚ ᱟᱹᱰᱤᱴᱟ ᱠᱚ ᱞᱟᱦᱟ ᱟᱠᱟᱱᱟ ᱟᱵᱚ ᱠᱷᱚᱱ ᱫᱚ ᱧᱮᱞ ᱧᱚᱜ ᱠᱟᱱᱟ ᱠᱤᱱᱛᱩ ᱟᱵᱩ ᱦᱚᱸ ᱟᱵᱚ ᱮᱠᱷᱚ ᱯᱚᱨᱡᱚᱱᱛᱚ ᱠᱩᱥᱚᱝᱥᱠᱟᱨ ᱪᱮᱛ ᱮᱛᱟᱱ ᱨᱮ ᱟᱹᱰᱤᱴᱟᱜ ᱟᱵᱚᱨᱮᱱ ᱥᱟᱱᱛᱟᱲ ᱠᱚ ᱥᱮ ᱟᱵᱚᱨᱮᱱ ᱦᱟᱯᱲᱟᱢ ᱠᱚ ᱮᱠᱷᱚᱱᱳ ᱟᱹᱰᱤᱴᱟ ᱠᱩᱥᱚᱝᱥᱛᱷᱟ ᱪᱮᱛᱟᱱ ᱨᱮ ᱵᱤᱥ ᱥᱟᱹᱥ ᱢᱮᱱᱟᱜ ᱜᱮᱛᱟ ᱠᱚᱣᱟ ᱮᱠᱷᱚᱱ ᱧᱮᱞ ᱧᱟᱢᱚᱜ ᱠᱟᱱ
ᱮᱠᱟᱞ ᱮᱠᱟᱞ ᱡᱟᱦᱟᱸ ᱫᱚ ᱢᱟᱱᱮ
ᱦᱩᱸ
ᱡᱟᱦᱟᱸ ᱢᱟᱱᱮ ᱚᱵᱤᱥᱥᱟ ᱟᱨᱠᱤ ᱚᱱᱠᱟ ᱦᱚᱸᱠᱚ ᱵᱤᱥᱥᱟᱹᱥᱟᱜ ᱠᱟᱱᱟ ᱟᱨᱠᱤ ᱢᱟᱱᱮ ᱟᱨ ᱚᱱᱟ ᱨᱮᱱᱟᱜ ᱠᱳᱱᱳ ᱢᱤᱫ ᱴᱟᱝ ᱞᱮᱠᱷᱟ ᱡᱚᱠᱷᱟ ᱥᱮ ᱚᱱᱟ ᱨᱮᱱᱟᱜ ᱠᱳᱱᱳ ᱢᱤᱫᱴᱟᱝ ᱟ ᱼ ᱵᱷᱟᱜᱮ ᱟᱱ ᱮ ᱵᱷᱟᱜᱮ ᱰᱟᱦᱟᱨ ᱵᱟᱠᱚ ᱩᱫᱩᱜ ᱫᱟᱲᱮᱭᱟᱜᱼᱟ ᱡᱮ ᱱᱚᱣᱟ ᱠᱷᱟᱹᱛᱤᱨ ᱟᱼ ᱟᱵᱚ ᱱᱚᱣᱟ ᱵᱚᱱ ᱢᱟᱱᱟᱣᱟ ᱥᱮ ᱱᱚᱣᱟ ᱵᱚᱱ ᱱᱚᱣᱟ ᱵᱚᱱ ᱱᱚᱝᱠᱟ ᱵᱚᱱ ᱠᱚᱨᱟᱣᱟ ᱟᱹᱨᱠᱤ ᱱᱚᱣᱟ ᱨᱮᱱᱟᱜ ᱠᱳᱱᱳ ᱠᱟᱛᱷᱟ ᱡᱩᱫᱤ ᱵ ᱢᱮᱱᱟ ᱡᱟᱦᱟᱱᱟᱜ ᱠᱚᱨᱟᱣ ᱠᱚᱨᱛᱮ ᱜᱮᱞᱮ ᱚᱱᱟ ᱨᱮᱱᱟᱜ ᱫᱮᱠᱷᱟᱣ ᱦᱩᱭᱩᱜᱼᱟ ᱥᱮ ᱱᱚᱣᱟ ᱨᱮᱱᱟᱜ ᱵᱷᱟᱜᱮᱹ ᱵᱟᱹᱲᱤᱡ ᱢᱤᱫ ᱫᱤᱥ ᱚᱱᱟ ᱫᱚ ᱡᱚᱠᱷᱚᱱ ᱜᱮ ᱚᱱᱠᱟ ᱵᱚᱱ ᱢᱮᱛᱟ ᱠᱚᱣᱟ ᱥᱚᱢᱟᱡᱽ ᱨᱮ ᱧᱮᱞ ᱦᱩᱭ ᱠᱟᱱᱟ ᱚᱱᱟ ᱚᱱᱟ ᱵᱟᱠᱚ ᱫᱮᱠᱷᱟᱣ ᱫᱟᱲᱮᱭᱟᱜᱼᱟ ᱟᱹᱨᱠᱤ ᱚᱠᱟᱴᱟᱜ ᱵᱷᱟᱹᱜᱤ ᱥᱮ ᱢᱟᱱᱮ ᱠᱤᱪᱷᱩ ᱜᱟᱱ ᱟᱵᱚᱨᱮᱱ ᱥᱚᱢᱟᱡᱽ ᱨᱮ ᱡᱟᱦᱟᱸ ᱢᱟᱱᱮ ᱥᱩᱥᱟᱹᱨᱤᱭᱟᱹ ᱠᱚᱦᱚᱸ ᱡᱩ ᱡᱩᱫᱤ ᱢᱮᱱ ᱜᱟᱱᱚᱜᱼᱟ ᱟᱹᱨᱠᱤ ᱥᱮ ᱥᱚᱢᱟᱡᱽ ᱨᱮᱱ ᱡᱟᱦᱟᱸ ᱫᱚᱨᱚᱫᱤᱭᱟᱹ ᱥᱮ ᱜᱟᱹᱠᱷᱩᱲᱤᱭᱟᱹ ᱱᱚᱣᱟ ᱠᱚ ᱵᱟᱨᱮᱛᱮ ᱵᱟᱝᱠᱚ ᱜᱟᱞᱚᱪ ᱞᱟᱹᱜᱤᱫᱚᱜᱼᱟ ᱟᱨᱠᱤ ᱪᱮᱫ ᱥᱮ ᱵᱟᱲᱟᱭᱟᱠᱚ ᱵᱷᱟᱜᱮ ᱟᱨ ᱵᱟᱹᱲᱤᱡ ᱵᱟᱱᱟᱜ ᱫᱤᱠ ᱫᱤᱭᱮ ᱡᱩᱫᱤᱢ ᱵᱟᱲᱟᱭᱟ ᱟᱨᱠᱤ ᱵᱟᱱᱟᱨ ᱫᱷᱟᱨᱮ ᱜᱮᱭᱟ ᱟᱨᱠᱤ ᱛᱚᱵᱮᱱᱟᱢ ᱱᱚᱣᱟ ᱠᱟᱛᱷᱟ ᱡᱷᱚᱛᱚ ᱦᱚᱲ ᱵᱷᱟᱹᱜᱤ ᱵᱷᱟᱵᱽ ᱛᱮᱠᱚ ᱵᱩᱡᱽ ᱛᱟᱢᱟ ᱥᱮ ᱩᱱᱠᱩᱣᱟᱜ ᱢᱟᱱᱮ ᱡᱟᱦᱟᱸ ᱵᱟᱹᱲᱤᱡ ᱦᱚᱭᱛᱳ ᱩᱭᱦᱟᱹᱨ ᱵᱷᱟᱵᱽᱱᱟ ᱚᱱᱟ ᱥᱟᱦᱟᱜ ᱟᱹᱨᱠᱤ ᱚᱱᱠᱟ ᱵᱷᱟᱵᱛᱮ ᱩᱱᱠᱩ ᱵᱩᱡᱷᱟᱹᱣ ᱞᱮᱠᱷᱟᱡ
ᱦᱮᱸ ᱟᱫᱚ ᱱᱤᱛᱚᱜ ᱧᱮᱞ ᱱᱤᱛᱚᱜ ᱧᱮᱞᱚᱜ ᱠᱟᱱᱟ ᱠᱩᱥᱚᱝᱥᱠᱟᱨ ᱫᱚ ᱟᱹᱰᱤ ᱟᱵᱚᱣᱟᱜ ᱥᱚᱢᱟᱡᱽ ᱨᱮᱜᱮ ᱵᱟᱹᱲᱛᱤ ᱧᱮᱞᱚᱜ ᱠᱟᱱᱟ ᱟᱵᱚ ᱵᱤᱜᱽᱜᱟᱱ ᱥᱮ ᱰᱟᱠᱛᱟᱨ ᱪᱮᱛᱟᱱ ᱨᱮᱫᱚ ᱯᱟᱹᱛᱭᱟᱹᱣ ᱵᱟᱹᱱᱩᱜ ᱛᱟᱠᱚᱣᱟ ᱵᱤᱥᱤ ᱚᱡᱷᱟ ᱥᱮ ᱡᱟᱦᱟᱱᱟᱜ ᱴᱩᱴᱠᱟᱹ ᱚᱱᱟ ᱪᱮᱛᱟᱱ ᱨᱮ ᱟᱹᱰᱤ ᱵᱤᱥᱥᱟᱹᱥ ᱢᱮᱱᱟᱜ ᱛᱟᱠᱚᱣᱟ ᱟᱵᱚ ᱥᱟᱱᱛᱟᱲᱟᱜ ᱧᱮᱞᱚᱜ ᱠᱟᱱᱟ ᱱᱤᱛᱚᱜ ᱡᱟᱦᱟᱱᱟᱜ ᱡᱩᱫᱤ ᱢᱤᱫᱴᱟᱝ ᱚᱲᱟᱜ ᱨᱤᱱᱤᱡ ᱦᱚᱲ ᱡᱟᱦᱟᱸ ᱪᱤᱠᱟᱹᱜ ᱟᱭ ᱚᱱᱟ ᱰᱟᱠᱛᱟᱨ ᱴᱷᱮᱱ ᱫᱚ ᱞᱟᱦᱟ ᱵᱟᱠᱚ ᱪᱟᱞᱟᱜᱼᱟ ᱧᱮᱞ ᱧᱮᱞᱚᱜ ᱠᱟᱱᱟ᱾ ᱜᱮ ᱚᱱᱟ ᱧᱚᱜ ᱚᱱᱟ ᱚᱱᱟ ᱡᱟᱭᱜᱟ ᱨᱮ ᱧᱮᱞᱚᱜ ᱠᱟᱱᱟ ᱚᱡᱷᱟᱴᱷᱮᱱ ᱜᱮ ᱞᱟᱦᱟ ᱠᱚ ᱤᱫᱤ ᱢᱟᱲᱟᱝᱮᱫ ᱠᱚᱣᱟ ᱚᱱᱠᱟ ᱧᱮᱞᱚᱜ ᱠᱟᱱᱟ ᱥᱮ ᱵᱟᱝ ᱟᱯᱮ ᱟᱯᱮ ᱥᱮᱫ ᱨᱮᱱᱟᱜ ᱟᱹᱛᱩ ᱫᱤᱥᱚᱢ ᱨᱮ
ᱦᱮᱸ ᱱᱚᱛᱮ ᱦᱚᱸ ᱟᱞᱮ ᱥᱮᱫ ᱦᱚᱸ ᱱᱚᱝᱠᱟ ᱧᱮᱞᱚᱜ ᱠᱟᱱ ᱜᱮᱭᱟ ᱪᱮᱫᱟᱜ ᱥᱮ ᱱᱚᱣᱟ ᱠᱚ ᱡᱩᱫᱤ ᱵᱚᱱ ᱢᱮᱱᱟ ᱱᱚᱣᱟ ᱠᱚ ᱥᱤᱠᱷᱱᱟᱹᱛ ᱦᱚᱭᱛᱳ ᱵᱟᱹᱱᱩᱜ ᱛᱮᱜᱮ ᱦᱚᱭᱛᱳ ᱱᱚᱝᱠᱟ ᱱᱚᱣᱟ ᱠᱚ ᱪᱮᱛᱟᱱ ᱨᱮ ᱮᱠᱷᱚᱱᱚ ᱢᱟᱱᱮ ᱦᱚᱲᱟᱜ ᱢᱚᱱᱮ ᱨᱮ ᱢᱤᱫᱴᱟᱝ ᱵᱷᱟᱜᱮ ᱦᱚᱭᱛᱳ ᱚᱱᱟ ᱫᱚ ᱵᱟᱝ ᱵᱷᱟᱜᱮᱹᱭᱟ ᱠᱤᱱᱛᱩ ᱟᱠᱚ ᱫᱚᱠᱚ ᱢᱚᱱᱮᱭᱫᱟ ᱥᱮ ᱩᱝᱠᱩ ᱢᱟᱹᱱᱢᱤ ᱫᱚᱠᱚ ᱢᱚᱱᱮᱭᱮᱫ ᱛᱟᱵᱚᱱᱟ ᱡᱮ ᱚᱱᱟ ᱫᱚ ᱵᱷᱟᱜᱮᱹᱭᱟ ᱟᱹᱨᱠᱤ ᱟᱫᱚ
ᱦᱩᱸ ᱦᱩᱸ
ᱱᱚᱣᱟ ᱠᱚ ᱡᱚᱛᱚ ᱢᱟᱱᱮ ᱟᱵᱚ ᱡᱚᱛ ᱢᱟᱱᱮ ᱛᱤᱱᱟᱹᱜ ᱞᱚᱜᱚᱱ ᱫᱷᱟᱨᱟ ᱵᱚᱱ ᱱᱚᱣᱟ ᱠᱟᱛᱷᱟ ᱠᱚᱵᱚᱱ ᱥᱚᱫᱚᱨ ᱫᱟᱲᱮᱭᱟᱜᱼᱟ ᱥᱮ ᱡᱷᱚᱛᱚ ᱦᱚᱲ ᱥᱟᱢᱟᱝ ᱨᱮ ᱱᱚᱣᱟ ᱨᱮᱱᱟᱜ ᱵᱷᱟᱜᱮᱹ ᱟᱨ ᱵᱟᱹᱲᱤᱡ ᱫᱤᱠ ᱵᱚᱱ ᱜᱟᱞᱚᱪ ᱥᱮ ᱡᱚᱛᱚ ᱦᱚᱲ ᱥᱟᱢᱟᱝ ᱨᱮ ᱢᱤᱫᱴᱟᱝ ᱛᱩᱞᱟᱹ ᱵᱚᱱ ᱛᱩᱞᱟᱹ ᱡᱚᱠᱷᱟ ᱫᱟᱲᱮᱹᱭᱟᱜᱼᱟ ᱟᱹᱨᱠᱤ ᱛᱟᱦᱚᱞᱮ ᱢᱮᱜᱴᱟᱝ, ᱵᱷᱟᱜᱮ ᱢᱮᱜᱴᱟᱝ ᱮᱸ ᱡᱚ ᱵᱤᱞᱤᱜᱼᱟ ᱢᱮᱱᱛᱮ ᱢᱚᱱᱮ ᱦᱳᱭᱳᱜ ᱟᱹᱨᱠᱤ ᱱᱟᱜᱟᱢ ᱞᱟᱹᱜᱤᱫ ᱢᱤᱫᱴᱟᱝ ᱰᱟᱦᱟᱨ ᱛᱮᱭᱟᱨᱚᱜᱼᱟ ᱟᱹᱨᱠᱤ ᱱᱚᱝᱠᱟᱱᱟᱜ ᱢᱚᱱᱮ ᱦᱩᱭᱩᱜ
ᱦᱩᱸ ᱟᱪᱪᱷᱟ ᱟᱪᱪᱷᱟ ᱟᱪᱪᱷᱟ ᱟᱫᱚ ᱟᱞᱮ ᱱᱚᱣᱟ ᱟᱞᱮ ᱯᱟᱦᱴᱟ ᱨᱮ ᱠᱤᱪᱷᱩ ᱠᱷᱮᱛᱨᱮ ᱧᱮᱞᱚᱜ ᱠᱟᱱᱟ᱾ ᱟᱨ ᱢᱮᱜᱴᱮᱱ ᱵᱤᱝᱠᱚ ᱜᱮᱨᱮ ᱠᱟᱱ ᱨᱮᱦᱚᱸ ᱢᱮᱜᱴᱮᱱ ᱦᱚᱲ ᱚᱸᱰᱮ ᱰᱟᱠᱛᱟᱨ ᱵᱟᱝ ᱠᱟᱛᱮᱜ, ᱚᱡᱷᱟ ᱴᱷᱮᱱ ᱜᱮ ᱠᱚ ᱤᱫᱤᱭᱮ ᱠᱟᱱᱟ᱾ ᱵᱤᱥᱮ ᱡᱚᱢᱮᱜ ᱨᱮᱦᱚᱸ ᱰᱟᱠᱛᱟᱨ ᱴᱷᱮᱱ ᱫᱚ ᱵᱟᱝ, ᱚᱡᱷᱟ ᱴᱷᱮᱱ᱾ ᱛᱟᱨᱯᱚᱨᱮ ᱠᱟᱹᱴᱤᱜᱼᱮ ᱨᱩᱣᱟᱹ ᱦᱟᱹᱥᱳᱜ ᱠᱟᱱᱟ᱾ ᱚᱱᱟ ᱨᱮᱦᱚᱸ ᱚᱡᱷᱟ ᱴᱷᱮᱱ, ᱚᱡᱷᱟ ᱚᱡᱷᱟ ᱫᱚ ᱟᱵᱚ ᱧᱮᱞ ᱞᱮᱠᱷᱟᱱ ᱫᱚ ᱡᱷᱚᱛᱚ ᱠᱷᱮᱛ ᱛᱨᱮᱫᱚ ᱚᱡᱷᱟ ᱵᱟᱠᱚ ᱵᱷᱟᱜᱮ ᱫᱟᱲᱮᱭᱟ ᱵᱚᱱᱟ᱾
ᱮᱠᱟᱞ ᱮᱠᱟᱞ ᱚᱱᱟ
ᱥᱟᱱᱟᱢ ᱞᱮᱠᱟᱱ, ᱵᱟᱱ ᱠᱚ ᱚᱰᱳᱝ ᱠᱟᱫᱟ᱾ ᱢᱤᱫ ᱜᱷᱟᱹᱲᱤᱡ ᱛᱮ ᱰᱟᱠᱛᱟᱨ ᱡᱩᱫᱤ ᱵᱩᱡᱽ ᱫᱟᱲᱮᱭᱟᱜᱼᱟ ᱡᱮᱞᱮ ᱵᱤᱧ ᱛᱮᱠᱚ ᱜᱮᱨ ᱟᱠᱟᱫᱮᱭᱟ ᱾ᱩᱱᱤ ᱫᱚ ᱢᱮᱫᱴᱟᱝ ᱤᱱᱡᱤᱠᱥᱟᱱ ᱛᱮᱜᱮ ᱵᱷᱟᱜᱮ ᱫᱟᱲᱮᱭᱟᱜᱼᱟ ᱚᱱᱠᱟᱱᱟᱜ ᱦᱚᱸ ᱧᱮᱞᱚᱜᱼᱟ, ᱠᱤᱱᱛᱩ ᱚᱱᱟ ᱡᱟᱭᱜᱟᱨᱮ ᱚᱡᱷᱟ ᱴᱷᱮᱱ ᱠᱚ ᱤᱫᱤᱭᱮᱫ ᱠᱚᱛᱟ ᱵᱚᱱᱟ, ᱥᱟᱱᱛᱟᱲ ᱟᱨᱠᱚ ᱚ ᱜᱚᱡ ᱦᱚᱪ ᱜᱚᱡᱮᱜ ᱜᱚᱡ ᱦᱚᱪᱚᱭᱮᱜ ᱠᱚᱣᱟ ᱠᱚ, ᱚᱡᱷᱟ ᱴᱷᱮᱱ ᱤᱫᱤ ᱠᱟᱛᱮᱫ ᱧᱮᱞᱚᱜ ᱠᱟᱱᱟ᱾
ᱮᱠᱟᱞ ᱮᱠᱟᱞ᱾ ᱟᱨ ᱚᱱᱟ ᱠᱚ ᱵᱟᱨᱮᱛᱮ ᱟᱵᱚ ᱢᱟᱱᱮ ᱪᱮᱫ ᱤᱧ ᱢᱮᱱᱟ ᱱᱚᱣᱟ ᱠᱚ ᱢᱟᱱᱮ ᱥᱤᱞᱮᱵᱟᱥ ᱥᱮ ᱱᱚᱝᱠᱟᱱᱟᱜ ᱟᱵᱚ ᱢᱟᱱᱮ ᱯᱩᱛᱷᱤ ᱠᱚᱦᱚᱸ ᱢᱚᱱᱮ ᱦᱩᱭᱩᱜ ᱠᱟᱱᱟ ᱫᱚᱨᱠᱟᱨ ᱥᱮ ᱞᱟᱹᱠᱛᱤ ᱦᱮᱱᱟᱜᱼᱟ ᱟᱨᱠᱤ᱾ ᱡᱟᱦᱟᱸ ᱫᱚ ᱮᱴᱟᱜ ᱦᱚᱭᱛᱳ ᱮᱴᱟᱜ ᱡᱟᱦᱟᱸ ᱟᱲᱟᱝ ᱛᱮ ᱟᱨᱠᱤ ᱚᱱᱠᱟ ᱵᱳᱭ ᱵᱮᱱᱟᱣ ᱠᱟᱱᱟ ᱥᱮ ᱯᱩᱛᱷᱤ ᱠᱚ ᱢᱮᱱᱟᱜᱼᱟ ᱟᱨᱠᱤ ᱡᱮ ᱱᱚᱣᱟ ᱠᱚ ᱵᱟᱨᱮᱛᱮ ᱱᱚᱣᱟ ᱠᱚ ᱱᱚᱝᱠᱟ ᱞᱮᱠᱷᱟᱱ ᱱᱚᱣᱟ ᱦᱩᱭᱩᱜᱼᱟ ᱟᱨᱠᱤ ᱱᱚᱣᱟᱢ ᱡᱚᱢ ᱞᱮᱠᱷᱟᱱ ᱱᱚᱝᱠᱟ ᱦᱩᱭᱩᱜᱼᱟ ᱥᱮ ᱱᱩᱭᱮ ᱱᱚᱝᱠᱟ ᱞᱮᱠᱷᱟᱱ ᱫᱷᱚᱨᱚ ᱵᱤᱝᱜᱮᱨ ᱜᱮᱭᱟ ᱟᱨᱠᱤ ᱩᱱᱠᱩ ᱵᱟᱨᱮᱛᱮᱦᱚᱸ ᱡᱩᱫᱤ ᱟᱵᱚ ᱯᱩᱛᱷᱤ ᱠᱚᱨᱮ ᱟᱨᱚ ᱵᱷᱟᱜᱮ ᱵᱷᱟᱵᱛᱮ ᱚᱞ ᱛᱟᱦᱮᱱᱟ ᱥᱮ ᱪᱤᱛᱟᱹᱨ ᱛᱟᱞᱟᱛᱮ ᱥᱚᱫᱚᱨ ᱛᱟᱦᱮᱱᱟ ᱟᱨᱠᱤ, ᱛᱟᱦᱚᱞᱮ ᱦᱚᱲ ᱱᱚᱣᱟ ᱪᱮᱛᱟᱱ ᱨᱮ ᱢᱮᱜᱴᱟᱝ ᱢᱚᱱᱮ ᱨᱮ ᱢᱮᱜᱴᱟᱱ ᱵᱚᱛᱚᱨ ᱥᱮ ᱢᱮᱜᱴᱟᱱ ᱱᱚᱣᱟ ᱪᱮᱛᱟᱱ ᱨᱮ ᱩᱝᱠᱩ ᱢᱮᱫ ᱞᱩᱛᱩᱨᱟᱜ ᱟᱠᱟ ᱢᱮᱱᱛᱮ ᱢᱚᱱᱮ ᱦᱩᱭᱩᱜ ᱠᱟᱱᱟ ᱟᱨᱠᱤ ᱪᱤᱫᱟᱜ ᱥᱮ
ᱟᱹᱰᱤ ᱡᱚᱛ ᱟᱹᱰᱤ ᱡᱚᱛᱷᱟᱛ ᱠᱟᱛᱷᱟ ᱜᱮᱵᱤᱱ ᱢᱮᱱ ᱠᱟᱜᱼᱟ᱾ ᱡᱟᱦᱟᱸ ᱞᱮᱠᱟ ᱮᱴᱟᱜ ᱟᱲᱟᱝ ᱠᱚᱨᱮᱱᱟᱜ ᱵᱟᱹᱭ ᱠᱚ ᱧᱮᱞ ᱦᱳᱭ ᱠᱟᱱᱟ᱾ ᱵᱮᱝᱜᱚᱞᱤ ᱢᱤᱰᱤᱭᱟᱢ ᱨᱮ ᱡᱟᱦᱟᱱᱟᱜ ᱮᱴᱟᱜ ᱤᱭᱟᱹ ᱠᱚᱨᱮᱱᱟᱜ ᱪᱤᱛᱟᱹᱨ ᱥᱚᱢᱮᱛ ᱟᱠᱟᱣ ᱢᱮᱱᱟᱜᱼᱟ ᱵᱤᱧ ᱜᱮᱨ ᱞᱮᱠᱷᱟᱱ ᱪᱤᱠᱟᱹ ᱫᱚᱨᱠᱟᱨ ᱠᱟᱱᱟ ᱵᱷᱟᱹᱜᱮ ᱧᱚᱜ ᱱᱟᱯᱟᱭ ᱵᱷᱟᱵᱛᱮ ᱚᱞ ᱢᱮᱱᱟᱜᱼᱟ᱾ ᱵᱤᱧ ᱜᱮᱨ ᱞᱮᱠᱷᱟᱱ ᱡᱟᱦᱟᱸ ᱞᱮᱠᱟ ᱚᱰᱮ ᱴᱤᱭᱩ ᱛᱮ ᱛᱚᱞ ᱞᱟᱹᱠᱛᱤᱜ ᱠᱟᱱᱟ ᱡᱟᱛᱮ ᱢᱟᱭᱟᱢ ᱠᱚ ᱪᱚᱞᱟᱪᱚᱞ ᱠᱤᱪᱷᱩ ᱜᱷᱟᱹᱲᱤᱡ ᱞᱟᱹᱜᱤᱫ ᱟᱴᱠᱟᱣ ᱛᱟᱦᱮᱱ ᱢᱟ ᱚᱱᱠᱟ ᱱᱟᱯᱟᱭ ᱵᱷᱟᱵᱛᱮ ᱚᱞ ᱢᱮᱱᱟᱜᱼᱟ ᱠᱤᱱᱛᱩ ᱚᱱᱠᱟ ᱯᱩᱛᱷᱤ ᱟᱵᱚ ᱟᱵᱚᱣᱟᱜ ᱦᱚᱸ ᱩᱪᱪᱷᱟᱹᱱ ᱞᱟᱹᱠᱛᱤᱜ ᱠᱟᱱᱟ ᱚᱞ ᱫᱚᱨᱠᱟᱨᱚᱜ ᱠᱟᱱᱟ ᱡᱟᱛᱮ ᱟᱵᱚᱨᱮᱱ ᱥᱟᱱᱛᱟᱲ ᱦᱚᱸᱠᱚ ᱵᱩᱡᱷᱟᱹᱣ ᱫᱟᱲᱮᱭᱟᱜ ᱢᱟ ᱪᱮᱫ ᱪᱤᱠᱟᱹ ᱫᱚᱨᱠᱟᱨᱚᱜ ᱠᱟᱱᱟ᱾ ᱥᱚᱴᱷᱤᱠ ᱰᱟᱦᱟᱨ ᱟᱵᱚᱣᱟᱜ ᱪᱮᱫ ᱠᱟᱱᱟ ᱟᱵᱚ ᱥᱚᱴᱷᱤᱠ ᱰᱟᱦᱟᱨ ᱜᱮ ᱯᱤᱸᱡᱟᱹ ᱛᱮ ᱵᱟᱠᱚ ᱧᱟᱢᱮᱫ ᱛᱟᱵᱚᱱ
ᱮᱠᱟᱞᱮᱠᱟ ᱡᱟᱦᱟᱸ ᱢᱤᱫᱴᱟᱝ ᱵᱷᱟᱜᱮ ᱰᱟᱦᱟᱨ ᱥᱮ ᱵᱷᱟᱜᱮ ᱢᱤᱫᱴᱟᱝ ᱪᱤᱱᱛᱟᱹ ᱟᱨᱠᱤ ᱥᱮ ᱩᱭᱦᱟᱹᱨ᱾ ᱟᱨ ᱱᱚᱣᱟ ᱠᱚ ᱵᱟᱨᱮ ᱛᱮᱫᱚ ᱱᱤᱛᱚᱜ ᱢᱟᱱᱮ ᱪᱮᱫ ᱤᱧ ᱢᱮᱱᱟ ᱰᱤᱡᱤᱴᱟᱞ ᱥᱮ ᱱᱚᱜᱼᱚᱭ ᱡᱟᱦᱟᱸ ᱚᱱᱞᱟᱭᱤᱱ ᱨᱮᱦᱚᱸ ᱱᱚᱝᱠᱟᱱᱟᱜ ᱟᱵᱚᱣᱟᱜ ᱢᱟᱱᱮ ᱪᱮᱱᱮᱞ ᱥᱮ ᱢᱤᱫᱴᱟᱝ ᱠᱟᱛᱮᱜ ᱱᱚᱝᱠᱟᱱᱟᱜ ᱟᱠᱷᱲᱟ ᱢᱟᱱᱮ ᱫᱚᱦᱚ ᱫᱚᱨᱠᱟᱨᱚᱜ ᱠᱟᱱᱟ ᱥᱮ ᱱᱚᱣᱟ ᱠᱚ ᱠᱟᱛᱷᱟ ᱵᱟᱨᱮᱛᱮ ᱜᱟᱞᱚᱪ ᱟᱠᱷᱲᱟ ᱥᱮ ᱚᱰᱮ ᱪᱤᱛ ᱤᱛᱟᱨ ᱛᱟᱞᱟ ᱛᱮᱜᱮ ᱡᱩᱫᱤ ᱛᱟᱦᱮᱱᱟ ᱟᱨᱠᱤ ᱚᱸᱰᱮ ᱦᱚᱸ ᱛᱟᱦᱚᱞᱮ ᱟᱨᱚ ᱦᱚᱲ ᱟᱹᱰᱤ ᱢᱟᱱᱮ ᱞᱚᱜᱚᱱ ᱥᱟᱺᱦᱤᱡ ᱦᱳᱭᱛᱚ ᱩᱱᱠᱩ ᱩᱱᱠᱩᱣᱟᱜ ᱢᱚᱱᱮ ᱨᱮ ᱢᱤᱫᱴᱟᱝ ᱵᱷᱟᱜᱮ ᱩᱭᱦᱟᱹᱨ ᱵᱷᱟᱵᱽᱱᱟ ᱮᱢ ᱜᱟᱱᱚᱜᱼᱟ ᱥᱮ ᱢᱤᱫᱴᱟᱝ ᱥᱚᱫᱚᱨ ᱜᱟᱱᱚᱜᱼᱟ ᱢᱚᱱᱮ ᱦᱩᱭᱩᱜ ᱠᱟᱱᱟ ᱟᱨ ᱚᱸᱰᱮ ᱠᱷᱚᱱ ᱜᱮ᱾ ᱟᱵᱚᱣᱟᱜ ᱥᱚᱢᱟᱡᱽ ᱥᱟᱶᱛᱮ ᱟᱨᱚ ᱮᱴᱟᱜ ᱥᱚᱢᱟᱡᱽ ᱦᱚᱸ ᱚᱱᱠᱟ ᱠᱟᱛᱮᱜ ᱜᱮ ᱞᱟᱦᱟ ᱟᱹᱰᱤ ᱢᱟᱱᱮ ᱞᱚᱜᱚᱱ ᱫᱷᱟᱨᱟ ᱦᱚᱳᱭᱛᱳ ᱞᱟᱜᱟᱦᱟ ᱜᱟᱱᱚᱜᱼᱟ ᱢᱚᱱᱮ ᱦᱩᱭᱩᱜ ᱠᱟᱱᱟ ᱜᱤᱫᱽᱨᱟᱹ
ᱦᱮᱸ ᱦᱮᱸ ᱟᱫᱚ ᱴᱷᱤᱠ ᱜᱮᱵᱤᱱ ᱢᱮᱱ ᱠᱟᱜᱼᱟ᱾ ᱪᱤᱛᱟᱹᱨ ᱪᱤᱛᱟᱹᱨ ᱛᱟ ᱛᱟᱞᱟ ᱥᱩᱫᱷᱩ ᱚᱞᱚᱜ ᱯᱟᱲᱦᱟᱣ ᱫᱚ ᱡᱷᱚᱛᱚ ᱦᱚᱲ ᱵᱟᱠᱚ ᱠᱩᱥᱤᱭᱟᱜᱼᱟ ᱠᱤᱱᱛᱩ ᱢᱤᱫᱴᱮᱱ ᱪᱤᱛᱟᱹᱨ ᱥᱚᱢᱮᱛᱮ ᱧᱮᱞ ᱫᱟᱲᱮᱭᱟᱜ ᱢᱟ ᱢᱤᱫᱴᱮᱱ ᱵᱷᱤᱰᱤᱭᱳ ᱢᱟᱫᱽᱫᱷᱚᱢ ᱛᱮ ᱟᱵᱚ ᱧᱮᱞᱚᱜ ᱠᱟᱱᱟ᱾ ᱵᱷᱤᱰᱭᱳ ᱧᱮᱞ ᱫᱚ ᱡᱷᱚᱛᱚ ᱦᱚᱲ ᱜᱮ ᱯᱨᱟᱭ ᱦᱚᱲᱜ ᱠᱩᱥᱤᱭᱟᱛᱟ ᱵᱚᱱᱟ ᱠᱚ ᱚᱞᱚᱜ ᱯᱟᱲᱦᱟᱣ ᱠᱷᱚᱱ
ᱮᱠᱟᱞ ᱮᱠᱟᱞ
ᱵᱷᱤᱰᱤᱭᱳ ᱧᱮᱞ ᱠᱟᱛᱮᱫ ᱠᱷᱟᱱ ᱫᱚ ᱩᱱᱤ ᱢᱟᱱᱮ ᱞᱚᱜᱚᱱ ᱧᱚᱜ ᱮ ᱵᱩᱡ ᱫᱟᱲᱮᱭᱟᱜᱼᱟ᱾ ᱢᱮᱱᱛᱮ ᱢᱚᱱᱮ ᱦᱩᱭᱩᱜ ᱠᱟᱱᱟ ᱥᱮ ᱵᱟᱝ
ᱮᱠᱟᱞ ᱮᱠᱟᱞ ᱪᱮᱫᱟᱜ ᱥᱮ ᱢᱟᱱᱮ ᱵᱟᱠᱚ ᱢᱮᱱᱟ ᱟᱵᱚ ᱫᱤᱥᱚᱢ ᱡᱚᱛᱚ ᱪᱮᱛᱟᱱ ᱥᱮᱫ ᱨᱟᱠᱟᱵ ᱠᱟᱱᱟ ᱥᱮ ᱢᱤᱫᱴᱟᱝ ᱱᱟᱣᱟᱣ ᱡᱩᱜᱽ ᱥᱮᱫ ᱥᱮᱴᱮᱨᱚᱜ ᱠᱟᱱᱟ ᱟᱨᱠᱤ ᱚᱱᱟ ᱦᱤᱥᱟᱹᱵ ᱛᱮ ᱥᱮ ᱚᱱᱟ ᱟᱵᱚ ᱚᱱᱟ ᱰᱟᱦᱟᱨ ᱛᱮ ᱟᱵᱚ ᱦᱚᱸ ᱞᱟᱦᱟ ᱦᱩᱭᱩᱜ ᱛᱟᱵᱚᱱᱟ ᱥᱮ ᱚᱱᱠᱟᱱᱟᱜ ᱩᱭᱦᱟᱹᱨ ᱵᱷᱟᱵᱽᱱᱟ ᱟᱵᱚ ᱢᱚᱱᱮᱨᱮ ᱟᱹᱜᱩ ᱦᱩᱭᱩᱜ ᱛᱟᱵᱚ ᱟᱨ ᱵᱟᱝᱠᱷᱟᱱ ᱫᱚ ᱡᱩᱜᱽ ᱫᱚ ᱞᱟᱦᱟᱜ ᱠᱟᱱᱟ ᱟᱨ ᱟᱵᱚ ᱫᱚᱵᱚᱱ ᱛᱟᱭᱱᱚᱢᱚᱜ ᱠᱟᱱᱟ ᱱᱚᱝᱠᱟ ᱦᱚᱸ ᱦᱚᱳᱭᱛᱳ ᱱᱤᱡᱮᱨᱟᱜ ᱩᱭᱦᱟᱹᱨ ᱵᱷᱟᱵᱚᱱ ᱛᱮ ᱧᱮᱞᱚᱜ ᱠᱟᱱᱟ ᱥᱮ
ᱟᱨ ᱠᱷᱟᱱ ᱫᱚ ᱱᱚᱣᱟ ᱠᱚ ᱥᱟᱶᱛᱮ ᱟᱵᱚ ᱡᱩᱫᱤ ᱵᱟᱵᱚᱱ ᱩᱭᱦᱟᱹᱨ ᱵᱷᱟᱵᱽᱱᱟ ᱡᱩᱫᱤ ᱵᱟᱵᱚᱱ ᱵᱷᱮᱜᱟᱨ ᱫᱟᱲᱟ ᱛᱟᱵᱚᱱᱟ ᱥᱮ ᱜᱟᱢ ᱞᱟᱹᱜᱤᱫ ᱱᱚᱝᱠᱟᱱᱟᱜ ᱢᱤᱫᱴᱟᱝ ᱡᱮ ᱢᱤᱫᱴᱟᱝ ᱱᱟᱣᱟ ᱡᱩᱜᱽ ᱥᱮ ᱢᱤᱫᱴᱟᱝ ᱱᱚᱜᱼᱚᱭ ᱡᱮ ᱱᱚᱜᱼᱚᱭ ᱚᱱᱞᱟᱭᱤᱱ ᱡᱩᱫᱤ ᱵᱚᱱ ᱢᱮᱱᱟ ᱟᱨᱠᱤ ᱱᱚᱣᱟ ᱦᱚᱸ ᱢᱤᱫᱴᱟᱝ ᱟᱹᱰᱤ ᱟᱹᱰᱤ ᱢᱟᱱᱮ ᱪᱮᱫ ᱢᱟᱱᱮ ᱵᱷᱟᱹᱜᱮ ᱡᱟᱭᱜᱟ ᱜᱮ ᱢᱮᱱ ᱜᱟᱱᱚᱜᱼᱟ ᱟᱨᱠᱤ ᱪᱮᱫᱟᱜ ᱥᱮ ᱱᱚᱣᱟ ᱱᱩᱱᱟᱹᱜ ᱫᱤᱥᱚᱢᱮ ᱠᱟᱹᱢᱤ ᱠᱟᱱᱟ᱾ ᱥᱮ ᱱᱚᱝᱠᱟ ᱢᱤᱫᱴᱟᱱ ᱵᱷᱟᱜᱮ ᱠᱟᱹᱢᱤ ᱟᱹᱰᱤ ᱛᱟᱲᱟᱛᱟᱲᱤ ᱟᱹᱰᱤ ᱢᱟᱱᱮ ᱞᱚᱜᱚᱱᱮ ᱥᱚᱫᱚᱨ ᱫᱟ᱾ ᱡᱟᱦᱟᱱᱟᱜ ᱠᱟᱛᱷᱟ ᱠᱚᱜᱮ ᱥᱮ ᱦᱚᱲᱟᱜ ᱜᱷᱟᱨᱚᱸᱡᱽ ᱨᱮᱱᱟᱜ ᱠᱟᱛᱷᱟ ᱜᱮ ᱦᱩᱭᱮᱱ ᱟᱨ ᱵᱟᱝ ᱡᱟᱦᱟᱱᱟᱜ᱾ ᱵᱷᱟᱜᱮ ᱵᱟᱹᱲᱤᱡ ᱥᱟᱱᱟᱢᱟᱜ ᱜᱮ ᱱᱚᱸᱰᱮ ᱥᱚᱫᱚᱨ ᱫᱟᱭ ᱟᱨᱠᱤ ᱱᱚᱜᱼᱚ ᱱᱚᱣᱟ ᱛᱟᱞᱟ ᱛᱮᱜᱮ ᱢᱚᱱᱮ ᱦᱩᱭᱩᱜ ᱠᱟᱱᱟ ᱟᱨᱚ ᱡᱩᱫᱤ ᱟᱵᱚ ᱡᱚᱛᱚ ᱦᱚᱲ ᱥᱟᱱᱟᱢ ᱠᱚ ᱩᱭᱦᱟᱹᱨ ᱵᱷᱟᱵᱽᱱᱟ ᱠᱟᱛᱮᱫ ᱱᱚᱝᱠᱟᱱᱟᱜ ᱡᱩᱫᱤ ᱢᱤᱫᱴᱟᱝ ᱟᱵᱚᱣᱟᱜ ᱥᱚᱢᱟᱡᱽ ᱵᱟᱠᱷᱨᱟ ᱢᱤᱫᱴᱟᱝ ᱡᱩᱫᱤ ᱯᱞᱟᱴᱯᱷᱨᱚᱢ ᱥᱮ ᱢᱤᱫᱴᱟᱱ ᱤᱭᱟᱹ ᱡᱩᱫᱤ ᱛᱟᱦᱮᱸ ᱠᱚᱜ ᱛᱟᱵᱚᱱᱟ ᱟᱨᱠᱤ ᱟᱠᱷᱲᱟ ᱚᱱᱟ ᱦᱩᱭᱩᱜ ᱠᱟᱱᱟ ᱟᱨᱚ ᱟᱹᱰᱤ ᱞᱚᱜᱚᱱ ᱥᱟ ᱥᱟᱦᱤᱡ ᱜᱮ ᱢᱟᱱᱮ ᱟᱵᱚᱣᱟᱜ ᱞᱟᱯᱷᱟᱝ ᱥᱮ ᱟᱵᱚᱣᱟᱜ ᱩᱭᱦᱟᱹᱨ ᱢᱟᱱᱮ ᱯᱩᱨᱟᱹᱫᱷᱟ ᱫᱷᱟᱹᱨᱛᱤ ᱡᱟᱠᱟᱛ ᱨᱮᱵᱚᱱ ᱥᱚᱫᱚᱨ ᱫᱟᱲ
ᱦᱮᱸᱻ᱾ ᱚᱱᱠᱟ ᱠᱟᱛᱮᱜ ᱟ ᱡᱮ ᱡᱟᱦᱟᱸ ᱵᱤᱱ ᱞᱟᱹᱭ ᱠᱮᱫᱟ ᱚᱱᱟ ᱟᱹᱰᱤ ᱱᱟᱯᱟᱭ ᱦᱩᱭᱟᱹᱨᱤᱡ ᱵᱷᱟᱵᱱᱟ ᱜᱮᱵᱤᱱ ᱫᱚᱦᱚ ᱠᱟᱫᱟ ᱟᱵᱚ ᱚᱱᱠᱟ ᱠᱟᱛᱮᱜ ᱵᱟᱵᱚᱱ ᱠᱟᱹᱢᱤ ᱵᱟᱵᱚᱱ ᱞᱟᱦᱟ ᱤᱫᱤ ᱞᱮᱠᱷᱟᱱ ᱵᱟᱵᱚᱱ ᱩᱥᱟᱹᱨᱟ ᱧᱚᱜ ᱵᱟᱵᱚᱱ ᱞᱟᱦᱟ ᱫᱟᱲᱮᱭᱟᱜᱼᱟ᱾ ᱟᱵᱚ ᱧᱮᱞᱚᱜ ᱠᱟᱱᱟ ᱮᱴᱟᱜ ᱡᱟᱹᱛᱤ ᱠᱚᱫᱚ ᱡᱩᱜᱽ ᱯᱟᱞᱴᱟᱜ ᱠᱟᱱᱟ ᱟᱠᱚ ᱦᱚᱸᱠᱚ ᱯᱟᱞᱴᱟᱜ ᱠᱟᱱᱟ᱾ ᱟᱠᱚ ᱥᱚᱢᱟᱡᱽ ᱦᱚᱸ ᱟᱹᱰᱤ ᱞᱟᱯᱷᱟᱝ ᱥᱮᱫ ᱪᱟᱞᱟᱜ ᱠᱟᱱᱟ, ᱠᱤᱱᱛᱩ ᱟᱵᱚ ᱫᱚ ᱱᱤᱛᱚᱜ ᱱᱤᱡᱮᱨᱟᱜ ᱩᱭᱦᱟᱹᱨ ᱦᱩᱭᱩᱜ ᱠᱟᱱᱟ ᱡᱮ ᱟᱵᱚ ᱫᱚ ᱯᱤᱪᱷᱞᱟᱹ ᱥᱮᱜ ᱜᱮᱵᱚᱱ ᱯᱟᱹᱪ ᱯᱟᱪᱹᱜ ᱠᱟᱱ ᱞᱮᱠᱟ ᱜᱮᱢ ᱧᱮᱞᱚᱜ ᱠᱟᱱ ᱢᱚᱱᱮ ᱦᱩᱭᱩᱜ ᱠᱟᱱ ᱱᱤᱡᱮᱨᱟᱜ᱾ ᱢᱟᱱᱮ ᱟᱵᱚ ᱫᱚ ᱞᱟᱦᱟ ᱥᱮᱫ ᱫᱚ ᱵᱟᱵᱚᱱ ᱪᱟᱞᱟᱜ ᱠᱟᱱᱟ᱾ ᱟᱵᱚ ᱡᱚᱛᱚ ᱡᱩᱜ ᱪᱟᱞᱟᱣ ᱤᱫᱤᱜ ᱠᱟᱱᱟ ᱛᱟᱭᱱᱚᱢ ᱥᱮᱫ ᱜᱮᱵᱚᱱ ᱨᱩᱣᱟᱹᱲᱚᱜ ᱠᱟᱱ ᱞᱮᱠᱟ